ᱦᱳᱭ ᱦᱳᱭ ᱟᱪᱪᱷᱟ ᱜᱚᱢᱠᱮ ᱟᱹᱞᱤᱧᱟᱜ ᱟᱲᱟᱝ ᱟᱡ
ᱦᱳᱭ ᱜᱚᱝᱠᱮ ᱮᱠᱟᱞ ᱟᱸᱡᱚᱢ ᱧᱟᱢᱚᱜ ᱠᱟᱱ ᱜᱮᱭᱟ ᱟᱫᱚ ᱟᱹᱻ ᱚᱠᱟᱞᱮᱠᱟ ᱪᱚ ᱨᱚᱲ ᱱᱟᱦᱟᱜ ᱢᱤᱫ ᱥᱚᱢᱚᱭ ᱱᱟᱦᱟᱜ ᱵᱷᱤᱛᱨᱤᱜᱮ ᱟᱸᱡᱚᱢ ᱧᱟᱢᱚᱜ ᱠᱟᱱᱟ ᱦᱮᱸᱥᱮ
ᱚᱻ ᱟᱪᱪᱷᱟ ᱟᱪᱪᱷᱟ ᱱᱤᱛᱳᱜ ᱴᱷᱤᱠ ᱜᱮᱭᱟ ᱟᱸᱡᱚᱢᱚᱜ ᱠᱟᱱᱟ ᱱᱤᱛᱚᱜ
ᱦᱳᱭ ᱜᱚᱝᱠᱮ ᱱᱤᱛᱚᱜ ᱫᱚ ᱯᱩᱥᱴᱟᱹᱣ ᱜᱮ ᱟᱸᱡᱚᱢ ᱧᱟᱢᱚᱜ ᱠᱟᱱᱟ
ᱦᱳᱭ
ᱜᱚᱝᱠᱮ ᱛᱟᱦᱚᱞᱮ ᱧᱤᱫᱟᱹ ᱢᱟ ᱧᱤᱫᱟᱹ ᱵᱟᱲᱟ ᱜᱚᱫ ᱟᱠᱟᱱᱟ ᱟᱫᱚ ᱡᱚᱢ ᱵᱟᱲᱟ ᱠᱚᱫᱚ ᱯᱮ ᱡᱚᱢ ᱵᱟᱲᱟ ᱠᱮᱫᱟ ᱥᱮ ᱵᱟᱝ
ᱦᱳᱭ ᱡᱚᱢ ᱵᱟᱲᱟ ᱠᱚᱫᱚ ᱦᱟᱸᱜ ᱦᱩᱭ ᱵᱟᱲᱟ ᱟᱠᱟᱱ ᱜᱮᱭᱟ ᱟᱫᱚ ᱡᱚᱢ ᱵᱟᱲᱟ ᱠᱟᱛᱮᱫ ᱱᱚᱜᱼᱚᱭ ᱚᱲᱟᱜ ᱦᱚᱲ ᱠᱚᱫᱚ ᱦᱟᱸᱜ ᱠᱚ ᱜᱤᱛᱤᱡ ᱟᱠᱟᱱᱟ ᱥᱟᱱᱟᱢ ᱠᱚᱜᱮ ᱟᱨ ᱟᱹᱞᱤᱤᱡ ᱫᱚ ᱦᱟᱸᱜ ᱱᱚᱜᱼᱚᱭ ᱠᱟᱹᱴᱤᱡ ᱞᱤᱧ ᱡᱤᱨᱟᱹᱣ ᱧᱚᱜᱚᱜ ᱠᱟᱱᱟ
ᱟᱪᱪᱷᱟ
ᱛᱟᱦᱚᱞᱮ ᱜᱚᱝᱠᱮ ᱟᱯᱮ ᱫᱚᱯᱮ ᱡᱚᱢ ᱵᱟᱲᱟ ᱠᱮᱫᱟ ᱥᱮ ᱵᱟᱝ
ᱦᱳᱭ ᱜᱚᱢᱠᱮ ᱡᱚᱢ ᱵᱟᱲᱟ ᱠᱮᱫ ᱜᱮᱭᱟᱞᱮ ᱟᱫᱚ ᱥᱟᱱᱟᱢ ᱠᱚᱜᱮᱞᱮ ᱡᱚᱢ ᱵᱟᱲᱟ ᱠᱮᱫᱟ ᱟᱫᱚ ᱛᱮᱦᱤᱧ ᱫᱚ ᱱᱟᱦᱟᱜ ᱮ ᱡᱤᱞ ᱩᱛᱩ ᱦᱩᱭ ᱞᱮᱱᱟ ᱟᱨ ᱱᱚᱝᱠᱟ ᱢᱟ ᱡᱟᱹᱯᱩᱫ ᱵᱟᱲᱟ ᱟᱞᱮ ᱠᱟᱱᱟ ᱟᱨ ᱛᱮᱦᱤᱧ ᱫᱚ ᱟᱞᱮᱛᱳ ᱥᱳᱨ ᱨᱮᱜᱮ ᱱᱟᱦᱟᱸᱜ ᱦᱟᱴ ᱛᱟᱦᱮᱸ ᱠᱟᱱᱟ ᱟᱫᱚ ᱚᱱᱟ ᱦᱟᱴ ᱨᱮ ᱱᱟᱦᱟᱜ ᱥᱩᱠᱨᱤ ᱡᱮᱞ ᱠᱚ ᱟᱹᱜᱩᱭ ᱜᱮᱭᱟ ᱟ ᱱᱚᱣᱟ ᱥᱩᱠᱨᱤ ᱡᱮᱞ ᱠᱚ ᱟᱹᱜᱩ ᱞᱮᱫ ᱛᱮ ᱱᱚᱝᱠᱟ ᱡᱟᱹᱯᱩᱫ ᱫᱤᱱ ᱫᱚ ᱥᱤᱵᱤᱞ ᱦᱚᱸ ᱥᱤᱵᱤᱞ ᱜᱮᱭᱟ ᱟᱫᱚ ᱟᱭᱢᱟ ᱰᱷᱮᱨ ᱛᱮᱦᱮᱧ ᱫᱚ ᱱᱟᱦᱟᱜ ᱥᱩᱠᱨᱤ ᱡᱮᱞ ᱫᱚᱠᱟᱱ ᱠᱚ ᱟᱹᱜᱩ ᱞᱮᱫᱟ ᱚ ᱱᱚᱝᱠᱟ ᱠᱚ ᱫᱚᱠᱟᱱ ᱵᱟᱲᱟ ᱟᱠᱟᱫ ᱛᱮ ᱟᱫᱚ ᱛᱤᱦᱤᱧ ᱫᱚ ᱡᱟᱹᱯᱩᱫ ᱠᱷᱟᱹᱛᱤᱨ ᱛᱮ ᱛᱟᱨᱟᱥᱤᱧ ᱵᱮᱲᱟ ᱦᱚᱸ ᱱᱟᱦᱟᱜ ᱦᱚᱲ ᱠᱚ ᱵᱟᱝᱠᱚ ᱩᱰᱩᱠ ᱫᱟᱲᱮ ᱭᱟᱫᱟᱜ ᱛᱮ ᱡᱮᱞ ᱨᱮᱱᱟᱜ ᱫᱟᱢ ᱦᱚᱸ ᱛᱷᱚᱲᱟ ᱥᱚᱥᱛᱟ ᱧᱚᱜ ᱮᱱ ᱜᱮᱭᱟ ᱟᱫᱚ ᱚᱱᱟᱛᱮ ᱵᱟᱨ ᱠᱤᱞᱳ ᱠᱚ ᱠᱤᱨᱤᱧ ᱟᱹᱜᱩ ᱠᱮᱫ ᱛᱟᱞᱮᱭᱟ ᱚᱲᱟᱜ ᱦᱚᱲ ᱠᱤ ᱟᱫᱚ ᱚᱱᱟ ᱜᱮᱞᱮ ᱩᱛᱩ ᱠᱮᱫ ᱛᱮᱞᱮ ᱡᱚᱢ ᱠᱮᱫᱟ ᱟ ᱜᱚᱝᱠᱮ ᱛᱟᱦᱚᱞᱮ ᱟᱯᱮ ᱫᱚ ᱪᱮᱫ ᱩᱛᱩ ᱥᱟᱶ ᱫᱟᱠᱟ ᱯᱮ ᱡᱚᱢ ᱠᱮᱫᱟ
ᱟᱞᱮ ᱫᱚ ᱦᱟᱸᱜ ᱛᱮᱦᱮᱧ ᱫᱚ ᱜᱚᱝᱠᱮ ᱦᱟᱹᱠᱩ ᱞᱮ ᱥᱟᱵ ᱞᱮᱫ ᱠᱚ ᱛᱟᱦᱮᱸᱱᱟ ᱯᱩᱠᱷᱨᱤ ᱨᱮ ᱟᱞᱮᱭᱟᱜ ᱜᱮ ᱱᱚᱝᱠᱟ ᱯᱩᱠᱷᱨᱤ ᱢᱮᱱᱟᱜ ᱠᱟᱫ ᱟ ᱟᱫᱚ ᱟᱞᱮ ᱟᱹᱞᱤᱧ ᱨᱮᱦᱟᱜ ᱵᱟᱵᱟ ᱦᱟᱸᱜ ᱞᱟᱹᱭ ᱠᱮᱫᱮᱜᱼᱟ ᱛᱟᱦᱮᱸᱧ ᱫᱚ ᱯᱩᱠᱷᱨᱤ ᱨᱮ ᱦᱟᱹᱠᱩ ᱵᱚᱱ ᱥᱟᱵ ᱠᱚᱣᱟ ᱛᱟᱦᱮᱞᱮ ᱠᱷᱟᱱ ᱫᱚ ᱦᱟᱹᱠᱩ ᱜᱮ ᱱᱩᱠᱩ ᱠᱟᱛᱞᱟ ᱩᱱᱠᱩ ᱦᱟᱹᱠᱩ ᱠᱚ ᱥᱟᱵ ᱵᱟᱲᱟ ᱦᱩᱭᱮᱱᱟ ᱟᱫᱚ ᱩᱱᱠᱩ ᱜᱮ ᱦᱟᱸᱜ ᱞᱮ ᱩᱛᱩ ᱵᱟᱲᱟ ᱟᱠᱟᱫ ᱠᱚᱣᱟ ᱛᱮᱦᱤᱧ
ᱟᱪᱪᱷᱟ ᱜᱚᱝᱠᱮ ᱟᱹᱰᱤ ᱱᱟᱯᱟᱭ ᱟᱫᱚ ᱜᱚᱝᱠᱮ ᱱᱩᱠᱩ ᱮ ᱯᱷᱩ ᱨᱤ ᱦᱟᱹᱠᱩ ᱠᱚᱨᱮᱱᱟᱜ ᱠᱟᱛᱷᱟ ᱠᱚᱢ ᱞᱟᱹᱭ ᱠᱮᱫ ᱠᱷᱟᱡ ᱮ ᱜᱚᱝᱠᱮ ᱟᱯᱮᱥᱮᱫ ᱱᱩᱠᱩ ᱨᱚᱠᱚᱡ ᱠᱚ ᱧᱟᱢᱚᱜ ᱜᱮᱭᱟ ᱠᱚ ᱯᱩᱠᱷᱨᱤ ᱠᱚᱨᱮ
ᱦᱳᱭ ᱜᱚᱝᱠᱮ ᱨᱚᱠᱚᱡ ᱠᱚ ᱟᱞᱮᱭᱟᱜ ᱜᱮ ᱯᱩᱠᱷᱨᱤ ᱢᱮᱱᱟᱜ ᱟᱠᱟᱫᱟ ᱟᱫᱚ ᱟᱞᱮᱭᱟᱜ ᱯᱩᱠᱷᱨᱤ ᱨᱮᱜᱮ ᱱᱚᱝᱠᱟ ᱨᱚᱠᱚᱡ ᱠᱚ ᱟᱨ ᱵᱟᱝ ᱠᱟᱛᱞᱟ ᱠᱚ ᱦᱮᱸ ᱱᱚᱜ ᱱᱚᱝᱠᱟᱱ ᱠᱚ ᱢᱮᱱᱟᱜ ᱠᱚᱜᱮᱭᱟ ᱟᱹᱰᱤ ᱡᱟᱹᱥᱛᱤ ᱜᱮ
ᱟᱪᱪᱷᱟ ᱜᱚᱝᱠᱮ ᱟᱹᱰᱤ ᱱᱟᱯᱟᱭ ᱟᱫᱚ ᱱᱩᱠᱩ ᱨᱚᱠᱚᱡ ᱫᱚ ᱱᱟᱦᱟᱜ ᱵᱟᱝᱢᱟ ᱡᱚᱢ ᱞᱮᱠᱚ ᱠᱷᱟᱱ ᱢᱮᱫ ᱨᱮᱱᱟᱜ ᱯᱟᱣᱟᱨ ᱱᱟᱦᱟᱜ ᱥᱮ ᱱᱚᱝᱠᱟ ᱢᱮᱸᱫ ᱨᱮᱱᱟᱜ ᱨᱩᱣᱟᱹ ᱠᱚ ᱩᱱᱟᱹᱜ ᱵᱟᱝ ᱧᱟᱧᱟᱢᱟ ᱥᱮ ᱴᱷᱤᱠ ᱴᱷᱟᱠ ᱜᱮ ᱱᱟᱦᱟᱜ ᱛᱟᱦᱮᱱᱟ ᱟ ᱱᱚᱠᱟ ᱠᱚ ᱞᱟᱹᱭᱟ ᱵᱟᱝᱢᱟ ᱟᱫᱚ ᱜᱚᱢᱠᱮ ᱟᱞᱮ ᱥᱮᱫ ᱢᱟ ᱱᱩᱠᱩ ᱨᱚᱠᱚᱡ ᱱᱟᱦᱟᱜ ᱵᱟᱨ ᱞᱮᱠᱟ ᱛᱮᱜᱮᱞᱮ ᱩᱛᱩ ᱠᱚᱣᱟ ᱮ ᱢᱤᱫᱴᱟᱝ ᱫᱚ ᱱᱟᱦᱟᱜ ᱱᱚᱝᱠᱟ ᱮ ᱡᱤᱞ ᱩᱰᱩᱝ ᱠᱟᱛᱮᱜ ᱟᱨ ᱟᱨ ᱢᱤᱫ ᱞᱮᱠᱟ ᱱᱟᱦᱟᱜ ᱞᱮ ᱩᱛᱩ ᱠᱚᱣᱟ ᱚᱱᱟ ᱫᱚ ᱱᱚᱝᱠᱟ ᱥᱟᱢᱟᱜ ᱠᱟᱛᱮᱜ ᱱᱟᱦᱟᱜ ᱚᱱᱠᱟ ᱜᱮ ᱥᱟᱢᱟᱜ ᱠᱚ ᱵᱟᱰᱟᱭᱟ ᱫᱚ ᱱᱟᱦᱟᱜ ᱚᱱᱟ ᱮ ᱮ ᱮᱢᱚᱱ ᱡᱟᱭᱜᱟ ᱨᱮᱜᱮ ᱠᱚ ᱥᱟᱢᱟᱜ ᱠᱚᱣᱟ ᱡᱟᱦᱟᱸ ᱞᱟᱡ ᱠᱚᱫᱚ ᱱᱟᱦᱟᱜ ᱦᱟᱱᱛᱮ ᱜᱤᱰᱤᱜ ᱛᱟᱠᱚᱣᱟ ᱟᱨ ᱥᱩᱫᱷᱩ ᱮ ᱡᱮᱞ ᱥᱩᱫᱷᱟᱹ ᱱᱟᱦᱟᱜ ᱚᱱᱟ ᱴᱷᱟᱯᱨᱟᱜ ᱱᱟᱸᱜ ᱛᱟᱦᱮᱱ ᱛᱟᱠᱚ ᱜᱮᱭᱟ ᱟᱜ ᱜᱚᱝᱠᱮ ᱛᱟᱦᱞᱮ ᱟᱯᱮᱥᱮᱜ ᱚᱝᱠᱟ ᱠᱚ ᱩᱛᱩ ᱵᱟᱲᱟ ᱠᱚᱜᱮᱭᱟ ᱥᱮ ᱵᱟᱝ ᱱᱩᱠᱩ ᱨᱚᱠᱚᱡ ᱫᱚ?
ᱦᱳᱭ ᱜᱚᱝᱠᱮ ᱟᱞᱮ ᱥᱮᱫ ᱫᱚ ᱦᱟᱸᱜ ᱱᱚᱜᱚᱭ ᱡᱟᱦᱟᱸ ᱞᱮᱠᱟ ᱵᱮᱱ ᱢᱮᱱ ᱠᱮᱜᱼᱟ᱾ ᱡᱮ ᱥᱟᱞᱟ ᱠᱟᱛᱮᱜ ᱟᱞᱮ ᱥᱮᱫ ᱫᱚ ᱦᱟᱸᱜ ᱱᱚᱝᱠᱟ ᱥᱟᱞᱟ ᱠᱟᱛᱮᱜ ᱜᱮᱞᱮ ᱩᱛᱩ ᱠᱚᱣᱟ ᱡᱟᱹᱥᱛᱤ ᱠᱟᱭ ᱛᱮᱫᱚ ᱟᱫᱚ ᱱᱚᱜᱼᱚᱭ ᱡᱟᱦᱟᱸ ᱵᱮᱱ ᱞᱟᱹᱭ ᱠᱮᱫ ᱟ ᱟᱸᱡᱚᱢ ᱠᱮᱫᱮᱜᱼᱟ ᱞᱤᱧ ᱡᱮ ᱱᱚᱜᱼᱚᱭ ᱠᱚᱴᱮᱡ ᱠᱟᱛᱮᱜ ᱱᱚᱝᱠᱟ ᱞᱟᱡ ᱛᱮᱡ ᱫᱚ ᱦᱟᱸᱜ ᱢᱤᱫ ᱫᱷᱟᱨᱮᱜ ᱛᱟᱠᱚᱣᱟ ᱟᱨ ᱡᱤᱞ ᱛᱮ ᱢᱤᱫ ᱫᱷᱟᱨᱮ ᱟᱫᱚ ᱱᱚᱝᱠᱟ ᱫᱚ ᱦᱟᱸᱜ ᱱᱟᱣᱟ ᱠᱟᱨ ᱛᱮᱞᱤᱧ ᱩᱰᱩᱠ ᱟᱸᱡᱚᱢ ᱠᱮᱜᱼᱟ ᱦᱳᱭ ᱟᱫᱚ ᱜᱚᱢᱠᱮ ᱟᱯᱮ ᱥᱮᱫ ᱫᱚ ᱱᱚᱝᱠᱟ ᱠᱩᱴᱟᱹᱢ ᱠᱟᱛᱮᱜ ᱠᱚ ᱩᱛᱩ ᱠᱚᱣᱟ ᱵᱟᱝ
ᱵᱟᱝ ᱜᱚᱢᱠᱮ ᱱᱚᱝᱠᱟ ᱠᱩᱴᱟᱹᱢ ᱠᱟᱛᱮᱜ ᱫᱚ ᱱᱟᱦᱟᱜ ᱵᱟᱝ ᱱᱚᱝᱠᱟ ᱮ ᱠᱟᱹᱭᱫᱟᱹ ᱠᱚᱛᱮ ᱥᱮ ᱱᱚᱝᱠᱟ ᱦᱟᱹᱥᱣᱟᱹ ᱠᱚᱛᱮ ᱱᱚᱝᱠᱟᱱᱟᱜ ᱛᱮ ᱱᱟᱦᱟᱜ ᱠᱚ ᱥᱟᱢᱟᱜ ᱠᱚᱣᱟ ᱱᱚᱣᱟ ᱜᱟᱴᱠᱤ ᱛᱟᱱᱤᱡ ᱨᱮ ᱟᱫᱚ ᱚᱝᱠᱟ ᱥᱟᱢᱟᱜ ᱠᱟᱛᱮᱫ ᱱᱟᱦᱟᱜ ᱚᱱᱟ ᱛᱟᱭᱚᱢ ᱫᱷᱟᱨᱮ ᱚᱱᱟ ᱞᱟᱡ ᱠᱚ ᱛᱟᱦᱮᱱ ᱛᱟᱠᱚᱣᱟ ᱚᱱᱟ ᱫᱚ ᱱᱟᱦᱟᱜ ᱡᱚᱛᱚ ᱜᱮ ᱜᱤᱰᱤᱜ ᱛᱟᱠᱚᱣᱟ᱾ ᱟᱨ ᱚᱱᱟ ᱠᱚ ᱜᱤᱰᱤ ᱠᱟᱛᱟ ᱠᱚᱣᱟ ᱟᱨ ᱞᱟᱦᱟ ᱥᱮᱱᱟᱜ ᱚᱱᱟ ᱮᱸ ᱰᱷᱟᱹᱠᱱᱤᱡ ᱱᱟᱦᱟᱜ ᱠᱚ ᱪᱷᱟᱰᱟᱣ ᱛᱟᱠᱚᱣᱟ ᱟᱫᱚ ᱚᱝᱠᱟ ᱠᱟᱛᱮᱜ ᱜᱮ ᱮᱸ ᱢᱚᱡᱽ ᱜᱮ ᱱᱟᱦᱟᱜ ᱠᱚ ᱩᱛᱩ ᱠᱚᱣᱟ, ᱮᱸ ᱢᱚᱸᱡᱽ ᱜᱤᱠᱚ ᱟᱹᱨᱩᱵ ᱥᱟᱯᱷᱟ ᱞᱟᱦᱟ ᱠᱚᱣᱟ ᱟᱫᱚ ᱠᱚ ᱩᱛᱩ ᱠᱚᱣᱟ᱾ ᱟᱨ ᱜᱚᱝᱠᱮ ᱛᱟᱦᱚᱞᱮ ᱟᱯᱮᱥᱮᱜ ᱱᱚᱝᱠᱟ ᱥᱟᱢᱟᱜ ᱠᱟᱛᱮᱜ ᱫᱚ ᱮᱸ ᱵᱟᱯᱮ ᱡᱚᱢ ᱵᱟᱲᱟ ᱟᱠᱟᱫ ᱠᱚᱣᱟ ᱥᱮ ᱪᱮᱫ?
ᱮᱸ ᱥᱟᱢᱟᱜ ᱠᱟᱛᱮᱜ ᱫᱚ ᱦᱟᱸᱜ ᱜᱚᱝᱠᱮ ᱟᱞᱮ ᱫᱚ ᱦᱟᱸᱜ ᱵᱟᱞᱮ ᱡᱚᱢ ᱟᱠᱟᱫ ᱠᱚᱣᱟ ᱱᱚᱝᱠᱟ ᱫᱚ ᱦᱟᱸᱜ᱾
ᱟᱪᱪᱷᱟ ᱜᱚᱝᱠᱮ ᱟᱹᱰᱤ ᱱᱟᱯᱟᱭ᱾
ᱟᱫᱚ ᱟᱞᱮ ᱥᱮᱫ ᱫᱚ ᱱᱚᱜᱼᱚ ᱱᱚᱠᱟ ᱩᱰᱩᱝ ᱠᱟᱛᱮᱫ ᱥᱮ ᱱᱚᱠᱟ ᱥᱟᱞᱟ ᱠᱟᱛᱮᱜ ᱡᱚᱢ ᱠᱷᱚᱡ ᱫᱚ ᱱᱟᱦᱟᱜ ᱱᱚᱠᱟ ᱥᱟᱢᱟᱜ ᱠᱟᱛᱮᱫ ᱜᱮ ᱱᱟᱦᱟᱸᱜ ᱞᱮ ᱩᱛᱩ ᱠᱚᱣᱟ᱾ ᱟᱨ ᱥᱟᱶᱛᱮ ᱱᱚᱝᱠᱟ ᱨᱟᱢᱲᱟ ᱫᱟᱹᱞ ᱠᱚᱞᱮ ᱞᱟᱜᱟᱣ ᱠᱚᱣᱟ ᱵᱤᱞᱟᱹᱛᱤ ᱠᱚ ᱟᱹᱰᱤ ᱥᱤᱵᱤᱞ ᱵᱩᱡ ᱡᱷᱟᱹᱜᱼᱟ ᱜᱚᱝᱠᱮ ᱱᱚᱠᱟ ᱠᱟᱛᱮᱫ ᱱᱟᱦᱟᱜ ᱡᱩᱫᱤᱢ ᱡᱚᱢ ᱵᱟᱲᱟᱣ ᱠᱟᱜ ᱠᱷᱟᱡ᱾ ᱥᱮ ᱡᱟᱦᱟᱸ ᱛᱤᱥᱮᱢ ᱡᱚᱢ ᱠᱷᱟᱡ ᱱᱟᱦᱟᱜ ᱟᱫᱚ ᱮᱸ ᱵᱩᱡᱟᱢ ᱡᱮ ᱚᱠᱟᱞᱮᱠᱟ ᱥᱤᱵᱤᱞ ᱜᱮᱭᱟ?
ᱦᱳᱭ ᱦᱳᱭ, ᱟᱫᱚ ᱜᱚᱝᱠᱮ ᱱᱤᱦᱟᱹᱛᱮ ᱦᱟᱸᱜ ᱱᱚᱝᱠᱟ ᱴᱨᱟᱭ ᱦᱩᱭᱩᱜ ᱜᱮᱭᱟ᱾ ᱟᱫᱚ ᱦᱚᱜᱼᱚᱭ ᱡᱟᱦᱟᱸ ᱞᱮᱠᱟᱢ ᱞᱟᱹᱭ ᱠᱮᱜᱼᱟ ᱱᱚᱝᱠᱟ ᱦᱟᱸᱜ ᱪᱮᱥᱴᱟᱭ ᱦᱩᱭᱩᱜᱼᱟ ᱡᱚᱢ ᱨᱮᱱᱟᱜ᱾
ᱦᱳᱭ ᱜᱚᱝᱠᱮ ᱟᱨ ᱛᱟᱦᱞᱮ ᱦᱮᱸ
ᱦᱮᱸ ᱜᱚᱝᱠᱮ ᱱᱚᱝᱠᱟ ᱟᱯᱮ ᱥᱮᱫ ᱪᱟᱥ ᱵᱟᱲᱟ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱳᱭ ᱜᱚᱝᱠᱮ ᱪᱟᱥ ᱵᱟᱲᱟ ᱠᱚᱫᱚ ᱥᱟᱱᱟᱢ ᱞᱮᱠᱟᱱᱟᱜ ᱜᱮ ᱪᱟᱥ ᱫᱚ ᱪᱟᱥ ᱦᱩᱭᱩᱜᱼᱟ ᱦᱩᱲᱩ ᱠᱷᱚᱡ ᱮᱦᱚᱵ ᱠᱟᱛ ᱛᱮᱜ ᱱᱚᱠᱟ ᱥᱚᱵᱽᱡᱤ ᱠᱚ ᱟᱱᱟᱡ ᱠᱚ ᱮᱦᱚᱵ ᱠᱟᱛᱮᱜ ᱮᱸ ᱥᱟᱱᱟᱢ ᱞᱮᱠᱟᱱᱟᱜ ᱜᱮ ᱟᱞᱮ ᱥᱮᱜ ᱫᱚ ᱱᱟᱦᱟᱜ ᱞᱮ ᱪᱟᱥᱟ ᱟᱫᱚ ᱚᱱᱟ ᱫᱚ ᱱᱚᱠᱟ ᱚᱠᱟ ᱚᱠᱟ ᱥᱤᱡᱤᱱ ᱨᱮ ᱦᱩᱭ ᱵᱟᱲᱟᱜ᱾ ᱜᱤᱭᱟ ᱚᱱᱟ ᱠᱚ ᱥᱤᱡᱤᱱ ᱨᱤᱜᱤᱱ ᱦᱟᱸᱜ ᱞᱮ ᱪᱟᱥ ᱵᱟᱲᱟᱭᱟ, ᱟᱨ ᱜᱚᱢᱠᱮ ᱟᱯᱮ ᱥᱮᱫ ᱫᱚ?
ᱦᱳᱭ ᱜᱚᱝᱠᱮ ᱟᱞᱮᱥᱮᱫ ᱫᱚ ᱱᱮᱜ ᱮ ᱱᱮᱛᱟᱨ ᱫᱚ ᱦᱩᱲᱩ ᱨᱚᱦᱚᱭ ᱫᱤᱱ ᱠᱟᱱᱟ ᱟᱫᱚ ᱟᱞᱮ ᱫᱚ ᱦᱟᱸᱜ ᱱᱮᱛᱟᱨ ᱫᱚ ᱦᱟᱸᱜ ᱦᱩᱲᱩ ᱞᱮ ᱨᱚᱦᱚᱭ ᱜᱮᱭᱟ᱾ ᱟᱫᱚ ᱟᱞᱮ ᱫᱚ ᱦᱟᱸᱜ ᱥᱮᱨᱢᱟ ᱨᱮ ᱵᱟᱨ ᱡᱤᱠᱷᱟᱞᱮ ᱨᱚᱦᱚᱭ ᱜᱮᱭᱟ ᱱᱚᱝᱠᱟ᱾ ᱫᱷᱚᱨᱚᱱ ᱨᱮ ᱢᱤᱫ ᱡᱤᱠᱷᱟ ᱟᱨ ᱦᱮᱜᱼᱮ ᱱᱮᱛᱟᱨ ᱵᱚᱨᱥᱟ ᱨᱮᱦᱚᱸ ᱚᱝᱠᱟᱞᱮ ᱪᱟᱥ ᱜᱮᱭᱟ ᱦᱩᱲᱩ ᱫᱚ ᱦᱟᱸᱜ ᱟᱫᱚ ᱤᱱᱟᱹ ᱵᱟᱫ ᱠᱟᱛᱮ ᱨᱮᱦᱚᱸ ᱠᱤ ᱟᱞᱮ ᱫᱚ ᱦᱟᱸᱜ ᱟᱱᱟᱡ ᱯᱟᱹᱛᱤ ᱞᱟᱹᱭ ᱞᱮᱠᱟ ᱛᱮᱫᱚ ᱚᱝᱠᱟ ᱥᱚᱵᱽᱡᱤ ᱠᱚ ᱯᱚᱴᱚᱞ ᱠᱚ ᱵᱮᱸᱜᱟᱲ ᱠᱚ ᱱᱚᱣᱟ ᱠᱚᱦᱚ ᱞᱮ ᱪᱟᱥ ᱜᱮᱭᱟ᱾
ᱦᱳᱭ ᱜᱚᱝᱠᱮ᱾ ᱟᱞᱮ ᱥᱮᱫ ᱦᱚᱸ ᱚᱱᱟ ᱠᱚᱜᱮ ᱱᱟᱦᱟᱜ ᱠᱚ ᱪᱟᱥ ᱫᱚᱠᱚ ᱪᱟᱥ ᱵᱟᱲᱟᱭ ᱜᱮᱭᱟ, ᱟᱨ ᱮᱸ ᱤᱱᱟᱹ ᱥᱟᱶ ᱥᱟᱶᱛᱮ ᱱᱚᱜᱼᱚ ᱱᱚᱣᱟ ᱯᱮᱸᱭᱟᱡ ᱨᱟᱹᱥᱩᱱ ᱠᱚᱦᱚᱸ ᱢᱟ ᱢᱮᱱᱟᱜ ᱜᱮᱭᱟ᱾ ᱟᱸ ᱜᱚᱝᱠᱮ ᱛᱟᱦᱞᱮ ᱞᱟᱹᱭ ᱫᱟᱹᱧ ᱚᱱᱮ ᱚᱱᱟ ᱡᱟᱦᱟᱸᱨ ᱯᱟᱦᱤᱲ ᱫᱟᱹᱞ, ᱦᱚᱲᱮᱡ ᱫᱟᱹᱞ, ᱮᱸ ᱠᱤᱥᱟᱹᱨᱤ ᱫᱟᱹᱞ ᱥᱮ ᱱᱚᱜᱼᱚ ᱱᱚᱠᱟᱱᱟᱜ ᱨᱟᱢᱲᱟ ᱫᱟᱹᱞ ᱠᱚ ᱞᱟᱦᱟ ᱛᱮ ᱟᱞᱮ ᱥᱮᱫ ᱫᱚᱠᱚ ᱪᱟᱥᱮᱫ ᱛᱟᱦᱮᱱᱟ ᱱᱚᱣᱟ᱾ ᱮᱸ ᱰᱳᱯᱠᱳ ᱰᱳᱯᱠᱳ ᱰᱟᱸᱜᱟ ᱰᱟᱸᱜᱟ ᱠᱷᱮᱛ ᱠᱚᱨᱮ ᱟᱫᱚ ᱟᱯᱮ ᱥᱮᱫ ᱫᱚ ᱜᱚᱝᱠᱮ ᱱᱚᱜ ᱱᱚᱣᱟ ᱨᱟᱦᱤᱲ ᱠᱚ ᱦᱚᱲᱮᱡ ᱠᱚ ᱪᱟᱥ ᱵᱟᱲᱟᱭ ᱫᱟᱠᱚ ᱥᱮ ᱵᱟᱝ ᱜᱚᱝᱠᱮ ᱱᱮᱛᱟᱨ ᱫᱚ?
ᱦᱳᱭ ᱜᱚᱝᱠᱮ ᱟᱞᱮ ᱜᱮᱞᱮ ᱪᱟᱥ ᱜᱮᱭᱟ ᱟᱨ ᱚᱱᱟ ᱵᱟᱫ ᱠᱟᱛᱮᱜ ᱨᱮᱦᱚᱸ ᱟᱞᱮ ᱟᱹᱛᱩ ᱨᱮᱱ ᱜᱮ ᱟᱭᱢᱟ ᱜᱟᱱ ᱦᱚᱲ ᱠᱚ ᱱᱚᱝᱠᱟ ᱢᱟᱹᱥᱨᱤ ᱫᱟᱹᱞ, ᱦᱚᱨᱮᱡ ᱫᱟᱹᱞ ᱦᱮᱸ ᱢᱩᱠ ᱫᱟᱹᱞ ᱦᱮᱸ᱾ ᱚᱜᱼᱚ ᱱᱚᱣᱟ ᱠᱚᱦᱚᱸ ᱠᱚ ᱪᱟᱥ ᱵᱟᱲᱟᱭ ᱜᱮᱭᱟ ᱟᱫᱚ ᱱᱚᱣᱟ ᱨᱮᱱᱟᱜ ᱡᱚᱢ ᱫᱚ ᱟᱹᱫᱷᱤ ᱨᱚᱢᱚᱡᱽ ᱜᱮ ᱵᱩᱡᱷᱟᱹᱜ ᱜᱮᱭᱟ ᱦᱳᱭ᱾
ᱦᱳᱭ ᱜᱚᱝᱠᱮ ᱟᱫᱚ ᱮᱸ ᱞᱟᱦᱟᱛᱮ ᱱᱩᱠᱚ ᱫᱟᱫᱩ ᱦᱟᱲᱟᱢ ᱛᱟᱠᱚ ᱡᱟᱦᱟᱸᱭ ᱠᱚ ᱱᱟᱦᱟᱜ ᱠᱚ ᱛᱟᱦᱮᱸ ᱠᱟᱱᱟ ᱩᱱ ᱚᱠᱛᱚ ᱫᱚ ᱱᱚᱜᱼᱚ ᱱᱚᱣᱟ ᱨᱟᱦᱤᱲ ᱨᱟᱦᱤᱲ ᱢᱟ ᱱᱟᱦᱟᱜ ᱮᱛᱮᱜ ᱦᱚᱲ ᱯᱟᱨᱚᱢ ᱞᱮᱠᱟ ᱫᱟᱨᱤᱜ ᱜᱮᱭᱟ᱾ ᱟᱨ ᱱᱚᱜᱼᱚ ᱱᱚᱣᱟ ᱦᱚᱲᱮᱡ, ᱠᱤᱥᱟᱹᱨᱤ ᱱᱚᱣᱟ ᱠᱚᱫᱚ ᱱᱟᱦᱟᱜ ᱱᱟᱹᱲᱤ ᱱᱟᱹᱲᱤ ᱱᱚᱜᱼᱚ ᱱᱚᱠᱟ ᱚᱛ ᱞᱟᱛᱟᱨ ᱥᱮᱫ ᱨᱮ ᱱᱚᱣᱟ ᱚᱛ ᱠᱚᱨᱮ ᱜᱮ ᱫᱟᱦᱟᱜ ᱡᱚᱜ ᱛᱟᱦᱮᱸᱜ ᱱᱟᱹᱲᱤᱜᱼᱟ? ᱟᱫᱚ ᱱᱚᱣᱟ ᱠᱷᱚᱱ ᱦᱟᱸᱜ ᱱᱚᱠᱟ ᱮᱜ ᱵᱟᱹᱫᱽ ᱠᱷᱚᱱ ᱨᱟᱠᱟᱵ ᱟᱹᱜᱩ ᱠᱟᱛᱮᱜᱫᱚ ᱱᱚᱝᱠᱟ ᱨᱚᱦᱚᱲ ᱦᱚᱪᱚᱭᱟ ᱠᱚ ᱟᱨ ᱱᱚᱣᱟ ᱠᱚ ᱫᱟᱞ ᱡᱟᱝ ᱠᱟᱛᱮᱜ ᱱᱟᱜ ᱟᱫᱚ ᱱᱚᱜᱼᱚ ᱜᱤ ᱛᱤᱠᱤ ᱠᱟᱛᱮᱜ ᱠᱚ ᱡᱚᱢᱮᱫ ᱛᱟᱦᱮᱱᱟ᱾ ᱱᱚᱝᱠᱟᱜᱮ ᱛᱤᱠᱤ ᱫᱚ, ᱱᱚᱝᱠᱟ ᱛᱤᱠᱤ ᱫᱚ ᱵᱟᱝ ᱵᱩᱞᱩᱝ ᱢᱟᱨᱤ ᱥᱩᱱᱩᱢ ᱠᱚ ᱟᱛᱮᱜᱮ ᱛᱤᱠᱤ, ᱟᱫᱚ ᱟᱹᱰᱤ ᱥᱤᱵᱤᱞ ᱵᱩᱡᱷᱟᱹᱜ ᱠᱟᱱ ᱛᱟᱦᱮᱸᱼᱟ ᱜᱚᱝᱠᱮ, ᱟᱫᱚ ᱜᱚᱢᱠᱮ ᱟᱢ ᱱᱚᱣᱟ ᱨᱟᱦᱤᱲ ᱛᱤᱠᱤ ᱠᱚᱢ ᱡᱚᱢ ᱵᱟᱲᱟ ᱟᱠᱟᱫᱟ ᱜᱚᱢᱠᱮ?
ᱦᱳᱭ ᱜᱚᱢᱠᱮ ᱨᱟᱦᱮᱲ ᱛᱮᱠᱤ ᱡᱚᱢ ᱵᱟᱲᱟ ᱦᱩᱭ ᱠᱟᱱ ᱜᱮᱭᱟ, ᱟᱹᱰᱤ ᱢᱚᱸᱡᱽᱜᱮ ᱵᱩᱡᱷᱟᱹᱜ ᱜᱮᱭ ᱮᱠᱫᱚᱢ ᱱᱚᱣᱟ ᱫᱚ ᱦᱟᱸᱜ ᱦᱚᱭᱛᱳ ᱵᱟᱡᱟᱨ ᱠᱚᱨᱮ ᱫᱚ ᱱᱚᱝᱠᱟ ᱨᱟᱦᱮᱲ ᱛᱤᱠᱤ ᱠᱚᱫᱚ ᱦᱟᱸᱜ ᱵᱟᱝ ᱧᱟᱢ ᱵᱟᱲᱟᱜ ᱜᱮᱭᱟ ᱫᱚᱠᱟᱱ ᱠᱚᱨᱮ ᱫᱚ ᱟᱫᱚ ᱱᱚᱣᱟ ᱫᱚ ᱦᱟᱜ ᱚᱲᱟᱜ ᱠᱚᱨᱮ ᱜᱮᱠᱚ ᱛᱤᱠᱤ ᱵᱟᱲᱟᱭᱮᱭᱟ ᱡᱟᱦᱟᱸᱭ ᱠᱚ ᱱᱚᱜ-ᱠᱟ ᱠᱚ ᱪᱟᱥ ᱠᱟᱜᱼᱟ, ᱟᱫᱚ ᱚᱱᱟ ᱡᱚᱢ ᱫᱚ ᱦᱟᱸᱜ ᱟᱹᱰᱤ ᱢᱚᱸᱡᱽ ᱜᱮ ᱵᱩᱡᱷᱟᱹᱜ ᱜᱮᱭᱟ ᱦᱳᱭ᱾ ᱟᱫᱚ ᱥᱮᱫᱟᱭ ᱦᱟᱲᱟᱢ ᱫᱚᱠᱚ ᱱᱚᱠᱟ ᱠᱚ ᱵᱟᱧᱪᱟᱜ ᱠᱟᱱ ᱛᱟᱦᱮᱸᱫ ᱜᱚᱝᱠᱮ ᱱᱚᱜᱼᱚ ᱱᱟ ᱠᱚ ᱨᱟᱱ ᱨᱮᱦᱮᱫ ᱠᱚ ᱡᱚᱢ ᱠᱟᱛᱮᱜ ᱟᱫᱚ ᱱᱮᱛᱟᱨ ᱫᱚ ᱦᱟᱸᱜ ᱱᱚᱝᱠᱟ᱾ ᱨᱟᱥᱟᱭᱚᱱᱤᱠ ᱠᱚ ᱩᱛᱩ ᱵᱟᱲᱟ ᱠᱟᱛᱮᱜ ᱜᱚᱝᱠᱮ ᱱᱮᱛᱟᱨ ᱫᱚ ᱦᱟᱸᱜ ᱦᱳᱭᱛᱳ ᱚᱱᱠᱟ ᱢᱟᱹᱱᱢᱤ ᱠᱚᱫᱚ ᱦᱟᱸᱜ ᱡᱟᱹᱥᱛᱤ ᱤᱱ ᱫᱚ ᱵᱟᱠᱚ ᱫᱚ ᱴᱷᱤᱠᱟᱜ ᱠᱟᱱᱟ ᱱᱮᱛᱟᱨ ᱫᱚ ᱟᱭᱢᱟᱠᱟᱱ ᱨᱟᱱ ᱠᱚᱠᱚ ᱮᱢᱟᱜ ᱠᱟᱱᱟ ᱛᱚ ᱡᱚᱨ ᱟᱨ ᱢᱟᱹᱱᱢᱤ ᱠᱚᱦᱚ ᱵᱟᱠᱩ ᱪᱤᱠᱟᱜ
ᱦᱳᱭ ᱜᱚᱝᱠᱮ ᱡᱟᱦᱟᱸᱞᱮᱠᱟ ᱱᱮᱛᱟᱨ ᱫᱚ ᱮᱜ ᱱᱚᱜᱼᱚᱣᱟ ᱠᱚ ᱥᱟᱨ ᱠᱚ ᱵᱤᱥ ᱠᱚ ᱱᱟᱦᱟᱜ ᱵᱟᱹᱲᱛᱤ ᱵᱚᱱ ᱞᱟᱜᱟᱣᱫᱟ᱾ ᱟᱨ ᱚᱱᱟ ᱫᱟᱨᱟᱭ ᱛᱮᱜᱮ ᱱᱟᱜ ᱟᱵᱚ ᱵᱚᱱ ᱡᱚᱢ ᱮᱫᱟ ᱦᱮᱥᱮ? ᱟᱨ ᱡᱮᱢᱚᱱ ᱞᱟᱦᱟᱛᱮ ᱱᱩᱠᱩ ᱦᱟᱯᱲᱟᱢ ᱠᱚᱫᱚ ᱱᱟᱦᱟᱜ ᱱᱚᱣᱟ ᱨᱟᱦᱮᱲ ᱛᱮᱠᱤ ᱦᱚᱲᱮᱡ ᱛᱤᱠᱤ ᱥᱟᱶᱛᱮ ᱵᱤᱨᱵᱩᱨᱩ ᱠᱷᱚᱱ ᱡᱟᱜ ᱜᱮᱠᱚ ᱧᱟᱢ ᱟᱹᱜᱩᱭᱮᱫ ᱛᱟᱦᱮᱸᱫ ᱱᱚᱣᱟ ᱠᱚ ᱡᱚᱢ ᱠᱟ ᱛᱮᱡ ᱜᱮᱠᱚ ᱛᱟᱦᱮᱱ ᱠᱟᱱ ᱛᱟᱦᱮᱱᱟ ᱚᱱᱟᱛᱮ ᱩᱱᱠᱩᱣᱟᱜ ᱫᱟᱲᱮ ᱠᱚᱦᱚᱸ ᱵᱟᱹᱲᱛᱤ ᱜᱮ ᱛᱟᱦᱮᱸ ᱠᱟᱱᱟ᱾ ᱟᱨ ᱥᱟᱶᱛᱮ ᱜᱩᱦᱩᱢ ᱫᱟᱠᱟ, ᱡᱚᱸᱰᱨᱟ ᱫᱟᱠᱟ, ᱟᱨ ᱢᱟᱛᱠᱚᱢ ᱞᱟᱴᱷᱮ ᱱᱚᱜ‌ ᱚ ᱱᱚᱣᱟ ᱠᱚ ᱠᱚ ᱡᱚᱢᱮᱫ ᱛᱟᱦᱮᱸᱜᱼᱟ ᱜᱚᱝᱠᱮ ᱥᱮ ᱪᱮᱫ ᱚᱠᱟ ᱞᱮᱠᱟᱢ ᱢᱚᱱᱮᱭᱮᱫᱟ ᱜᱚᱝᱠᱮ ᱟᱢ?
ᱦᱳᱭ ᱜᱚᱝᱠᱮ ᱦᱮᱸ ᱟᱫᱚ ᱥᱮᱫᱟᱭ ᱢᱟᱜ ᱱᱚᱝᱠᱟ ᱜᱩᱨᱤᱡ ᱠᱚ ᱟᱨ ᱵᱟᱝ ᱠᱷᱚᱛ ᱠᱚ ᱡᱟᱦᱟᱸ ᱠᱚ ᱛᱟᱦᱮᱸ ᱠᱟᱱᱟ ᱚᱱᱟ ᱜᱮᱠᱚ ᱞᱟᱜᱟᱣ ᱵᱟᱲᱟᱭᱮᱫ ᱛᱟᱦᱮᱸᱫ ᱟᱨ ᱜᱚᱢᱠᱮ ᱟᱡ ᱟᱡᱛᱮ ᱡᱟᱦᱟᱸ ᱠᱚ ᱵᱤᱨ ᱵᱩᱨᱩ ᱟᱨ ᱦᱩᱭᱩᱜ ᱛᱟᱦᱮᱸᱫ ᱱᱚᱝᱠᱟ ᱥᱟᱝ ᱠᱚ ᱦᱮᱸ ᱵᱟᱣᱞᱟ ᱛᱤᱠᱤ ᱠᱚ ᱱᱚᱣᱟ ᱠᱚ ᱡᱚᱢ ᱵᱟᱲᱟ ᱠᱟᱛᱮᱜ ᱠᱚ ᱵᱟᱧᱪᱟᱣ ᱠᱚ ᱛᱟᱦᱮᱱ ᱠᱟᱱ ᱛᱟᱦᱮᱸᱫ ᱟᱫᱚ ᱱᱮᱛᱟᱨ ᱢᱟ ᱟᱭᱢᱟ ᱞᱮᱠᱟᱱᱟᱜ ᱱᱚᱝᱠᱟ ᱨᱟᱱ ᱠᱚ ᱩᱰᱩᱠ ᱠᱟᱱᱟ᱾ ᱟᱫᱚ ᱱᱮᱛᱟᱨ ᱫᱚ ᱦᱟᱜ ᱠᱚᱢ ᱫᱤᱱ ᱛᱮ ᱟᱭᱢᱟ ᱜᱟᱱ ᱱᱚᱝᱠᱟ, ᱦᱩᱭᱩᱜ ᱠᱟᱱᱟ ᱟᱫᱚ ᱱᱚᱣᱟ ᱠᱚ ᱡᱚᱢ ᱛᱟᱦᱮᱸ ᱱᱤᱛᱚᱜ ᱟᱞᱤᱧᱟᱜ ᱢᱚᱱᱮ ᱦᱩᱭᱩᱜᱼᱟ ᱱᱚᱝᱠᱟ ᱵᱟᱵᱚᱱ ᱵᱟᱧᱪᱟᱜ ᱠᱟᱱᱟ ᱟᱫᱚ ᱥᱮᱫᱟᱭ ᱫᱚᱦᱟᱸᱜ ᱱᱚᱝᱠᱟ, ᱦᱮ ᱱᱚᱝᱠᱟ ᱡᱟᱦᱟᱸ ᱠᱚᱞᱤᱧ ᱞᱟᱹᱭ ᱠᱮᱜᱼᱟ ᱚᱱᱟ ᱠᱚ ᱡᱚᱢ ᱛᱮᱜᱮ ᱦᱟᱸᱜ ᱟᱹᱞᱤᱧᱟᱜ ᱢᱚᱱᱮ ᱦᱩᱭᱩᱜᱼᱟ ᱥᱮᱫᱟᱭ ᱫᱚ ᱦᱟᱸᱜ ᱠᱚ ᱵᱟᱧ ᱦᱚᱲ ᱫᱚᱠᱚ ᱵᱟᱧᱪᱟᱜ ᱠᱟᱱ ᱛᱟᱦᱮᱸᱫᱼᱟ᱾
ᱦᱳᱭ ᱜᱚᱝᱠᱮ ᱮᱠᱟᱞ ᱮᱠᱟᱞ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱫᱟ ᱡᱟᱦᱟᱸᱞᱮᱠᱟ ᱮᱸᱜ ᱱᱚᱣᱟ ᱠᱚ ᱵᱟᱝ ᱟᱹᱰᱤ ᱧᱩᱛᱩᱢᱟᱱᱟᱜ ᱛᱤᱠᱤ ᱠᱟᱱᱟ ᱱᱚᱣᱟ ᱫᱚ, ᱦᱟᱲᱦᱟᱫ ᱜᱮ ᱟᱹᱭᱠᱟᱹᱜ ᱨᱮᱦᱚᱸ ᱱᱟᱦᱟᱜ ᱱᱚᱣᱟ ᱫᱚ ᱮᱜ ᱢᱤᱫᱴᱟᱝ ᱞᱟᱡ ᱨᱮᱱᱟᱜ ᱟᱹᱰᱤ ᱩᱯᱚᱠᱟᱨ ᱞᱮᱠᱟᱱ ᱡᱤᱱᱤᱥ ᱠᱟᱱᱟ ᱥᱮ ᱦᱚᱲᱢᱚ ᱨᱮᱱᱟᱜ ᱦᱚᱸ ᱟᱹᱰᱤ ᱩᱯᱚᱠᱟᱨ ᱡᱤᱱᱤᱥ ᱠᱟᱱᱟ ᱱᱚᱣᱟ ᱫᱚ ᱦᱮᱸᱥᱮ ᱟᱫᱚ ᱱᱚᱜᱼᱚ ᱱᱚᱣᱟ ᱩᱱᱠᱩ ᱵᱤᱨ ᱠᱚᱨᱮ ᱠᱷᱚᱱ ᱦᱟᱞᱟᱝ ᱟᱹᱜᱩ ᱠᱟᱛᱮ ᱥᱮ ᱞᱟ ᱟᱹᱜᱩᱛᱮᱫ ᱱᱚᱣᱟ ᱡᱟᱦᱟᱸ ᱵᱟᱣᱞᱟ ᱛᱟᱦᱮᱸ ᱠᱟᱱᱟ ᱟᱨᱦᱚᱸ ᱥᱟᱝ ᱥᱩᱛᱱᱤ ᱱᱚᱜᱼᱚ ᱱᱚᱣᱟ ᱠᱚᱠᱚ ᱡᱚᱢᱮᱫ ᱛᱟᱦᱮᱱᱟ ᱟᱨ ᱤᱧᱤᱧ ᱢᱚᱱᱮᱭᱟ ᱱᱚᱣᱟ ᱠᱚ ᱡᱚᱢ ᱠᱟᱛᱮᱫ ᱜᱮ ᱩᱱᱠᱩ ᱫᱚ ᱱᱟᱦᱟᱜ ᱩᱱ ᱚᱠᱛᱚ ᱥᱮ ᱚᱱᱟ ᱵᱤᱫᱟᱹᱞ ᱨᱮᱱ ᱦᱚᱲ ᱫᱚ ᱱᱟᱦᱟᱜ ᱩᱥᱩᱞ ᱩᱥᱩᱞ ᱥᱮ ᱛᱟᱨᱢᱚᱴ ᱢᱳᱴᱟ ᱢᱚᱴᱟ ᱜᱮ ᱱᱟᱦᱟᱜ ᱠᱚ ᱛᱟᱦᱮᱸ ᱠᱟᱱᱟ ᱟᱨ ᱟᱵᱚ ᱢᱟ ᱱᱮᱛᱟᱨ ᱢᱟ ᱧᱮᱞᱮᱫ ᱵᱚᱱᱟᱹᱧ ᱱᱚᱜ ᱱᱚᱣᱟ ᱥᱟᱨ ᱵᱤᱥ ᱠᱚ ᱡᱚᱢ ᱠᱟᱛᱮᱜ ᱥᱮ ᱟᱭᱢᱟ ᱞᱮᱠᱟᱱ ᱱᱚᱜᱼᱚ ᱱᱚᱝᱠᱟᱱ ᱢᱚᱥᱚᱞᱟ ᱯ ᱠᱚ ᱡᱚᱢ ᱠᱟᱛᱮᱫ ᱱᱟᱦᱟᱜ ᱟᱵᱚ ᱫᱚ ᱩᱱᱟᱹᱜ ᱱᱚᱝᱠᱟ ᱦᱚᱲᱢᱚ ᱠᱚᱦᱚᱸ ᱵᱟᱝ ᱦᱩᱭᱩᱜ ᱠᱟᱱ ᱛᱟᱵᱚᱱᱟ ᱥᱟᱶᱛᱮ ᱡᱟᱦᱟᱸ ᱠᱟᱛᱷᱟ ᱨᱮ ᱱᱟᱦᱟᱜ ᱢᱮᱱᱟᱜ ᱠᱟᱫᱟ ᱢᱤᱫ ᱫᱤᱱ ᱦᱤᱞᱳᱜ ᱦᱚᱲ ᱫᱚ ᱱᱟᱦᱟᱜ ᱵᱮᱸᱜᱟᱲ ᱫᱟᱨ-ᱨᱤ ᱨᱮ ᱫᱮᱡ ᱠᱟᱛᱮᱫ ᱠᱚ ᱜᱚᱫᱟ ᱟᱫᱚ ᱦᱱᱟᱜ ᱜᱚᱝᱠᱮ ᱚᱱᱠ ᱜᱮ ᱱᱮᱛᱟᱨ ᱢᱟᱧ ᱧᱮᱞᱮᱫ ᱠᱚᱣᱟ ᱚᱱᱟ ᱦᱚᱲ ᱠᱚᱦᱚᱸ ᱠᱚ ᱯᱷᱮᱰ ᱪᱟᱵᱟᱜ ᱠᱟᱱᱟ ᱟᱫᱚ ᱡᱟᱹᱱᱤᱡ ᱠᱷᱟᱱ ᱱᱚᱣᱟ ᱠᱟᱛᱷᱟ ᱢᱤᱫ ᱫᱤᱱ ᱫᱚ ᱥᱟᱹᱨᱤᱜ ᱜᱮᱭᱟ ᱥᱮ ᱪᱮᱫ ᱞᱮᱠᱟ ᱪᱚᱝ ᱱᱟᱦᱟᱜ ᱜᱚᱝᱠᱮ ᱟᱢ ᱚᱠᱟ ᱞᱮᱠᱟᱢ ᱢᱚᱱᱮᱭᱟ
ᱦᱳᱭ ᱜᱚᱢᱠᱮ ᱱᱚᱣᱟ ᱡᱟᱦᱟᱸ ᱵᱮᱤᱱ ᱢᱮᱱ ᱠᱮᱜᱼᱟ ᱵᱮᱸᱜᱟᱲ ᱫᱷᱟᱨ ᱨᱮᱠᱟ ᱦᱮᱸ ᱡᱟᱦᱟᱸ ᱞᱮᱠᱟ ᱵᱤᱱ ᱞᱟᱹᱭ ᱠᱟᱜᱼᱟ ᱡᱚᱛᱷᱟᱛ ᱠᱟᱛᱷᱟ ᱜᱮᱵᱮᱱ ᱢᱮᱱ ᱟᱠᱟᱜᱼᱟ ᱥᱮᱫᱟᱭ ᱫᱚ ᱦᱟᱸᱜ ᱱᱚᱝᱠᱟ ᱩᱥᱩᱞᱼ ᱩᱥᱩᱞ ᱠᱚ ᱦᱩᱭᱩᱜ ᱠᱟᱱ ᱛᱟᱦᱮᱸᱫ ᱠᱚ ᱚᱱᱠᱟ ᱦᱚᱲ ᱠᱚ ᱠᱮᱴᱮᱡ ᱥᱮᱴᱮᱡᱼᱟ ᱟᱫᱚ ᱱᱮᱛᱟᱨ ᱫᱚ ᱦᱟᱸᱜ ᱨᱟᱱ ᱢᱩᱨᱜᱟᱹᱱ ᱡᱚᱢ ᱠᱟᱛᱮᱜ ᱜᱮ ᱦᱟᱸᱜ ᱦᱳᱭᱛᱳ ᱟᱵᱚ ᱦᱚᱲᱢᱚ ᱨᱮ ᱵᱤᱥ ᱠᱚ ᱵᱚᱞᱚᱱ ᱠᱟᱱᱟ ᱡᱟᱨ ᱯᱷᱚᱞᱮ ᱱᱮᱛᱟᱨ ᱫᱚᱜ ᱵᱟᱵᱚᱱ ᱵᱟᱧᱪᱟᱜ ᱠᱟᱱᱟ ᱟᱨ ᱚᱱᱠᱟ ᱧᱚᱜᱟᱜ ᱫᱟᱲᱮ ᱦᱚᱸ ᱵᱟᱝ ᱵᱩᱡᱷᱟᱹᱜ ᱠᱟᱱᱟ ᱟᱨ ᱩᱥᱩᱞ ᱦᱚᱸᱵᱚᱱ ᱩᱥᱩᱞᱚᱜ ᱠᱟᱱᱟ ᱟᱪᱪᱷᱟ ᱜᱚᱝᱠᱮ ᱞᱟᱹᱭ ᱫᱟᱞᱤᱧ ᱚᱠᱛᱚ ᱠᱚᱦᱚᱸ ᱦᱩᱭ ᱤᱫᱤᱜ ᱠᱟᱱᱟ ᱛᱟᱦᱚᱞᱮ ᱟᱨᱦᱚ ᱞᱟᱝ ᱨᱚᱯᱚᱲᱟ ᱱᱚᱝᱠᱟ ᱜᱮ ᱦᱳᱭ
ᱦᱳᱭ ᱜᱚᱢᱠᱮ ᱮᱠᱟᱞ ᱮᱠᱟᱞ ᱡᱚᱦᱟᱨ ᱜᱮ ᱜᱚᱢᱠᱮ
ᱦᱳᱭ ᱜᱚᱢᱠᱮ ᱡᱚᱦᱟᱨ ᱜᱮ ᱢᱟ
ᱦᱳᱭ